ᱡᱚᱦᱟᱨ ᱜᱮ ᱦᱮᱸ ᱱᱟᱯᱟᱭ ᱵᱟᱲᱟ ᱜᱮ᱾ ᱟᱢᱜᱮ ᱪᱮᱫᱠᱟ᱾
ᱛᱮᱦᱮᱧ ᱫᱟᱜ ᱨᱤᱢᱤᱞ ᱚᱠᱟᱮ ᱞᱮᱠᱟ ᱦᱩᱭᱱᱟ᱾ ᱟᱯᱟᱭ ᱥᱮᱫ?
ᱫᱟᱜ ᱨᱤᱢᱤᱞ ᱫᱚ ᱟᱫᱚ ᱥᱩᱫᱷᱽᱩᱜᱮ ᱨᱤᱢᱤᱞ ᱟᱠᱟᱫ ᱛᱟᱦᱮᱸᱫ ᱫᱟᱜ ᱫᱚ ᱵᱟᱭ ᱡᱟᱹᱲᱤ ᱞᱮᱫᱟ᱾
ᱚᱸ ᱟᱨ ᱜᱚᱨᱚᱢ ᱠᱚ ᱚᱠᱟᱞᱮᱠᱟ᱾ ᱠᱷᱟᱹᱡ?
ᱜᱚᱨᱚᱢ ᱠᱚᱼᱫᱚ ᱟᱹᱰᱤ ᱡᱟᱹᱥᱛᱤ ᱜᱮ ᱜᱚᱨᱚᱢ ᱠᱟᱱᱟ᱾ ᱚᱱᱛᱮ ᱫᱚ ᱪᱮᱫᱠᱟ ᱜᱚᱨᱚᱢ ᱠᱟᱱᱛᱮ?
ᱱᱚᱛᱮ ᱦᱚᱸ ᱜᱚᱨᱚᱢ ᱠᱟᱱ ᱜᱮᱭᱟ᱾ ᱠᱷᱟᱱᱡ ᱜᱚᱨᱚᱢ ᱨᱮᱱᱟᱜ ᱠᱟᱨᱚᱱ ᱫᱚ ᱦᱩᱭᱩ-ᱜ ᱠᱟᱱᱟ᱾ ᱵᱤᱨᱵᱩᱨᱩ ᱫᱟᱨᱮ ᱱᱟᱹᱲᱤᱸ ᱵᱟᱹᱭ ᱵᱟᱹᱭᱛᱮ ᱩᱡᱟᱹᱲ ᱪᱟᱵᱟ-ᱜ ᱠᱟᱱᱟ᱾ ᱠᱷᱟᱡ ᱚᱱᱟ ᱠᱷᱟᱹᱛᱤᱨ ᱛᱮᱜᱮ ᱡᱟᱹᱥᱛᱤ ᱜᱚᱨᱚᱢᱮᱜᱼ ᱟᱭ᱾ ᱫᱟᱜ ᱡᱟᱹᱲᱤ ᱠᱚᱨᱮᱱᱟᱼᱜ ᱦᱚᱸ ᱴᱷᱤᱠ ᱴᱷᱤᱠᱟᱹᱱᱟ ᱵᱟᱹᱱᱩᱜᱼᱟ᱾ ᱮᱢᱚᱱ ᱮᱴᱠᱮᱴᱚᱬᱮᱸ ᱵᱩᱡᱷᱟᱹᱜ ᱠᱟᱱᱟ᱾ ᱟᱨ ᱛᱟᱦᱚᱞᱮ ᱪᱮᱫ ᱠᱚᱯᱮ ᱪᱤᱠᱟᱹ ᱵᱟᱲᱟᱭᱮᱫᱼᱟ ᱱᱤᱛᱚᱜ ᱫᱚ? ᱢᱮᱱᱫᱟᱹᱧ ᱫᱟᱠᱟ ᱠᱚᱼᱫᱚ ᱡᱚᱢ ᱵᱟᱲᱟ ᱦᱩᱭᱱᱟ᱾ ᱦᱮᱞᱳ